ᱵᱚᱠᱚᱧ ᱨᱚᱲ ᱠᱚ ᱵᱮᱥ ᱠᱚᱡ ᱜᱮ ᱟᱸᱡᱚᱢ ᱧᱟᱢᱚᱜ ᱠᱟᱱᱟ ᱛᱚ?
ᱫᱟ ᱵᱮᱥ ᱜᱮ ᱟᱸᱡᱚᱢᱚᱜ ᱠᱟᱱᱟ ᱾ ᱟᱵᱤᱱ ᱜᱮ ᱚᱠᱟ ᱞᱮᱠᱟ?
ᱟᱢᱟᱜ ᱨᱚᱲ ᱦᱚᱸ ᱵᱮᱥ ᱜᱮ ᱟᱸᱡᱚᱢ ᱧᱟᱢᱚᱜ ᱠᱟᱱᱟ ᱾ ᱵᱚᱠᱚᱧ ᱛᱟᱦᱚᱞᱮ ᱮᱱᱟᱝᱼᱼ
ᱦᱮᱸ ᱢᱟ ᱞᱟᱹᱭ ᱵᱤᱱ ᱫᱟᱫᱟ ᱾
ᱦᱚᱭ ᱵᱚᱠᱚᱧ ᱮᱱᱟᱝ ᱡᱟᱦᱟᱸ ᱠᱚ ᱤᱫᱤ ᱠᱟᱛᱮᱜ ᱞᱟᱝ ᱨᱚᱯᱚᱲᱚᱜ ᱠᱟᱱ ᱛᱟᱦᱮᱸᱫ ᱫᱚ ᱦᱟᱸᱜ ᱦᱮᱸᱼᱼ ᱟᱫᱚ ᱚᱱᱟ ᱦᱟᱸᱜ ᱟ ᱟ ᱥᱟᱦᱟᱱ ᱥᱟᱠᱟᱢ ᱠᱚ ᱥᱮᱸᱫᱽᱨᱟ ᱤᱫᱤ ᱠᱟᱛᱮᱫ, ᱟᱫᱚ ᱵᱚᱠᱚᱧ ᱱᱚ ᱥᱮᱱ ᱦᱚᱸ ᱱᱚᱝᱠᱟ ᱫᱚ ᱦᱟᱸᱜ ᱥᱮᱛᱟᱜ ᱵᱮᱲᱟ ᱫᱚ ᱦᱟᱸᱜ ᱥᱟᱦᱟᱱ ᱥᱟᱠᱟᱢ ᱠᱚᱫᱚ ᱞᱮ ᱥᱮᱸᱫᱽᱨᱟ ᱟᱹᱜᱩᱭᱮ ᱜᱮᱭᱟ, ᱵᱤᱨ ᱠᱚᱞᱮ ᱥᱩᱨ ᱜᱮᱭᱟ ᱾ ᱟᱫᱚ ᱦᱟᱸ ᱢᱮᱱᱠᱷᱟᱱ ᱦᱟᱸᱜ ᱥᱟᱼᱼ ᱟ ᱥᱟᱦᱟᱱ ᱫᱚ ᱦᱟᱸᱜ ᱱᱟ ᱦᱟᱸᱜ ᱚᱱᱟ ᱥᱮᱬᱟ ᱫᱟᱨᱮ ᱠᱚᱫᱚ ᱦᱟᱸᱜ ᱵᱟᱞᱮ ᱢᱟᱜᱽ ᱜᱮᱭᱟ ᱟᱞᱮ ᱱᱚᱛᱮ ᱫᱚ ᱾ ᱦᱮᱸ ᱡᱷᱩᱨᱤ ᱥᱟᱦᱟᱱ ᱠᱚᱜᱮ ᱵᱤᱨ ᱠᱷᱚᱱᱞᱮ ᱯᱟᱸᱡᱟ ᱟᱹᱜᱩᱭᱮᱫᱟ ᱦᱟᱸᱜ, ᱟᱨᱼᱼ ᱟᱞᱮ ᱫᱚ ᱦᱟᱸᱜ ᱱᱚᱣᱟ ᱨᱮ ᱵᱤᱨ ᱠᱚᱞᱮ ᱥᱩᱨ ᱜᱮᱭᱟ ᱠᱷᱟᱹᱛᱤᱨ ᱛᱮ ᱡᱷᱩᱨᱤ ᱥᱟᱦᱟᱱ ᱠᱚ ᱫᱚᱢᱮ ᱧᱟᱢᱚᱜ ᱜᱮ ᱠᱷᱟᱹᱤᱨ ᱛᱮ ᱟᱨ ᱱᱚᱝᱼᱼ ᱚᱱᱠᱟ ᱞᱮᱠᱟ ᱫᱚ ᱟᱞᱮ ᱫᱚ ᱱᱚᱜᱼᱚᱭ ᱜᱮᱥ ᱠᱚᱫᱚ ᱦᱟᱸᱜ ᱵᱟᱞᱮ ᱵᱮᱵᱚᱦᱟᱨ ᱜᱮᱭᱟ ᱾ ᱜᱮᱥ ᱠᱚᱛᱮ ᱫᱚ ᱵᱟᱞᱮ ᱪᱚᱸᱫᱟ ᱤᱥᱤᱱ ᱜᱮᱭᱟ ᱥᱟᱦᱟᱱ ᱠᱚᱛᱮ ᱜᱮᱞᱮ, ᱫᱟᱠᱟ ᱩᱛᱩ ᱠᱚᱫᱚ ᱞᱮ ᱤᱥᱤᱱ ᱵᱟᱥᱟᱝ ᱜᱮᱭᱟ ᱟᱞᱮ ᱥᱮᱱ ᱫᱚ ᱾ ᱜᱮᱥ ᱫᱚ ᱮᱠᱟᱞ ᱜᱮ ᱵᱟᱝ ᱞᱮᱠᱟ ᱜᱮᱭᱟ, ᱟᱞᱮ ᱱᱚᱛᱮ ᱨᱮᱫᱚ ᱚᱠᱚᱭ ᱦᱚᱸ ᱜᱮᱥ ᱜᱮ ᱵᱟᱠᱚ ᱵᱮᱵᱚᱦᱟᱨ ᱜᱮᱭᱟ ᱾
ᱦᱮᱸ ᱛᱚᱵᱮ ᱫᱟᱫᱟ ᱟᱯᱮ ᱥᱮᱫ ᱫᱚ ᱦᱚᱸᱜᱼᱚᱭ ᱟᱞᱮ ᱥᱮᱫ ᱧᱮᱞᱚᱜᱼᱟ ᱡᱮᱼᱼ ᱠᱚᱭᱞᱟ ᱠᱚ ᱛᱮᱭᱟᱨᱟ, ᱠᱚᱭᱞᱟ ᱡᱟᱦᱟᱸ ᱫᱚ ᱠᱚᱭᱞᱟ ᱠᱚ ᱨᱟᱠᱟᱵᱟ ᱚᱱᱟ ᱨᱮᱭᱟᱜ ᱾ ᱡᱟᱦᱟᱸ ᱜᱩᱲᱟᱹ ᱠᱚ ᱛᱟᱸᱦᱮᱱᱟ ᱚᱱᱟᱛᱮ ᱰᱷᱮᱞᱟ ᱠᱚ ᱛᱮᱭᱟᱨᱟ ᱾ ᱥᱮ ᱟᱨᱚ ᱠᱚᱭᱞᱟ ᱠᱚ ᱧᱟᱢᱚᱜᱼᱟ, ᱚᱱᱟ ᱥᱟᱶᱛᱮ ᱡᱟᱦᱟᱸ ᱫᱚᱼᱼ ᱜᱚᱭᱴᱷᱟ ᱠᱚ, ᱠᱚ ᱛᱮᱭᱟᱨ ᱜᱮᱭᱟ ᱥᱮ ᱟᱯᱮᱥᱮᱫ ᱫᱚ ᱾ ᱜᱚᱭᱴᱷᱟ ᱥᱮ ᱜᱩᱨᱤᱡ ᱨᱮᱭᱟᱜ ᱜᱚᱭᱴᱟ, ᱥᱮ ᱦᱚᱜᱼᱚᱭ ᱠᱚᱭᱞᱟ ᱠᱚ, ᱥᱮ ᱱᱚᱜᱼᱚᱭ ᱜᱟᱨᱟᱠ ᱠᱚ ᱯᱮᱼᱼ ᱦᱮᱸ ᱥᱤᱢᱟᱹ ᱢᱮᱱᱟᱜ ᱟᱥᱮ ᱵᱟᱝ? ᱟᱞᱮ ᱥᱮᱫ ᱫᱚ ᱱᱮᱛᱟᱨ ᱫᱤᱱᱼᱼ ᱫᱟᱜ ᱡᱟᱹᱯᱩᱫ ᱨᱮ ᱥᱟᱦᱟᱱ ᱠᱚ ᱚᱱᱠᱟ ᱵᱟᱝ ᱡᱩᱞᱩᱜ ᱛ ᱡ ᱵᱟᱝ ᱡᱩᱫᱤ ᱦᱮᱡ ᱵᱟᱝ ᱛᱟᱦᱮᱱᱟ ᱠᱚᱭᱞᱟ ᱥᱮ ᱫᱷᱟᱨᱟᱭ ᱟᱹᱜᱩᱭᱟ ᱫᱷᱟᱨᱟ ᱚᱱᱠᱟᱜ ᱜᱮ ᱾ ᱴᱷᱮᱞᱟᱣ ᱠᱷ ᱢᱟᱱᱮ ᱥᱮᱸᱜᱮᱞ ᱠᱚ ᱡᱩᱞᱟ, ᱟᱫᱚ ᱟᱯᱮ ᱥᱮᱫ ᱚᱠᱟ ᱞᱮᱠᱟ?
ᱟᱞᱮ ᱥᱮᱫ ᱫᱚ ᱦᱟᱸᱜ ᱚᱱᱠᱟ ᱞᱮᱠᱟ ᱫᱚ ᱦᱟᱸᱜ ᱵᱟᱝᱟ ᱵᱚᱠᱚᱧ, ᱜᱚᱭᱴᱷᱟ ᱠᱚ ᱫᱚ ᱦᱟᱸᱜ ᱟᱞᱮ ᱫᱚ ᱦᱟᱸᱜ ᱚᱱᱠᱟ ᱞᱮᱠᱟ ᱫᱚ ᱵᱟᱞᱮ ᱦᱟᱞᱟᱝ ᱟᱹᱜᱩᱭ ᱠᱮᱭᱟ ᱾ ᱟᱫᱚ ᱦᱟᱸᱜ ᱟᱞᱮ ᱫᱚ ᱚᱱᱮᱧ ᱞᱟᱹᱭᱟᱢ ᱠᱟᱱ ᱫᱚ ᱵᱤᱨ ᱠᱚᱞᱮ ᱥᱩᱨ ᱠᱮᱫ ᱥᱟᱦᱟᱱᱼᱼ ᱠᱚᱫᱚ ᱵᱷᱟᱹᱜᱤ ᱜᱮᱞᱮ ᱟᱹᱜᱩ ᱫᱚᱦᱚ ᱠᱟᱜᱼᱟ, ᱟᱹᱰᱤ ᱜᱟᱱ ᱰᱷᱮᱨ ᱧᱚᱜ ᱜᱮ ᱥᱟᱦᱟᱱ ᱠᱚᱞᱮ ᱟᱹᱩ ᱫᱚᱦᱚ ᱠᱟᱜᱼᱟ, ᱚᱱᱠᱟ ᱩᱢᱩᱞ ᱫᱚᱦᱚ ᱠᱟᱜᱼᱟ ᱾ ᱠᱟᱜ ᱜᱮᱭᱟᱞᱟ ᱫᱟᱜ ᱠᱚᱛᱮ ᱦᱚᱸ ᱵᱟᱝ ᱞᱚᱦᱚᱫᱚᱜ ᱜᱮᱭᱟ᱾ ᱚᱱᱟᱛᱮ ᱟᱞᱮ ᱫᱚ ᱦᱟᱸᱜ ᱡᱟᱹᱯᱩᱫ ᱫᱤᱱ ᱠᱚᱦᱚᱸ, ᱫᱟᱠᱟ ᱩᱛᱩ ᱤᱥᱤᱱ ᱵᱟᱥᱟᱝ ᱨᱮᱫᱚ ᱚᱝᱠᱟ ᱞᱮᱠᱟ ᱫᱚ ᱦᱟᱸᱜ ᱵᱟᱞᱮ ᱮᱸ ᱦᱚᱨᱚ ᱵᱚᱨᱚᱜ ᱠᱟᱱᱟ᱾ ᱵᱟᱞᱮ ᱦᱟᱨᱤᱭᱟᱹᱱᱚᱜ ᱠᱟᱱᱟ, ᱟᱨ ᱚᱱᱟᱛᱮ ᱦᱟᱸᱜ ᱟᱞᱮ ᱱᱤᱛᱚ ᱦᱟᱸᱜ ᱜᱮᱥ ᱠᱚᱦᱚᱸ ᱜᱮᱥ ᱥᱤᱞᱤᱱᱰᱟᱨ ᱠᱚᱦᱚᱸ ᱵᱟᱞᱮ ᱵᱮᱵᱚᱦᱟᱨ ᱮᱫᱟ, ᱚᱱᱟ ᱥᱟᱦᱟᱱ ᱠᱚᱛᱮ ᱜᱮ ᱪᱚᱸᱫᱟ ᱤᱥᱤᱱ ᱵᱟᱥᱟᱝ ᱦᱩᱭᱩᱜ ᱠᱟᱱᱟ᱾ ᱛᱟᱦᱚᱞᱮ ᱵᱚᱠᱚᱧ ᱟᱯᱮ ᱫᱚᱦᱚ ᱜᱮᱥ ᱥᱤᱞᱤᱱᱰᱟᱨ ᱠᱚᱯᱮ ᱵᱮᱵᱚᱦᱟᱨ ᱮᱫᱟ ᱥᱮ ᱟᱯᱮ ᱫᱚ ᱱᱮᱛᱟᱨ ᱫᱚ ᱟ ᱱᱚᱣᱟ ᱥᱟᱦᱟᱱ ᱠᱚᱛᱮ ᱜᱮᱯᱮ ᱪᱚᱸᱫᱟ ᱤᱥᱤᱱ ᱮᱫᱟ?
ᱦᱳᱭ ᱫᱟᱫᱟ ᱟᱞᱮ ᱫᱚ ᱜᱮᱥ ᱥᱤᱞᱤᱱᱰᱟᱨ ᱠᱚᱞᱮ ᱵᱮᱵᱚᱦᱟᱨ ᱫᱚᱞᱮ ᱵᱮᱵᱚᱦᱟᱨᱮᱜ ᱜᱮᱭᱟ ᱪᱮᱫᱟᱜ ᱥᱮ, ᱦᱚᱸᱜ-ᱚ ᱱᱚᱝᱠᱟ ᱫᱟᱜ ᱡᱟᱹᱯᱩᱫ ᱨᱮ ᱡᱩᱫᱤ ᱥᱟᱦᱟᱱ ᱠᱚ ᱞᱚᱦᱚᱫᱚᱜ ᱠᱷᱟᱱ ᱫᱚᱦᱚ ᱫᱚ ᱞᱟᱠᱛᱤ ᱠᱟᱱ ᱜᱮᱭᱟ ᱡᱮ ᱜᱮᱥ ᱥᱤᱞᱤᱱᱰᱟᱨ ᱦᱚᱸ ᱫᱚᱦᱚ ᱵᱟᱝ ᱞᱟᱠᱛᱤ ᱠᱟᱱᱟ ᱢᱮᱱᱛᱮ ᱞᱟᱠᱛᱤ ᱠᱟᱱ ᱜᱮᱭᱟ ᱫᱚᱦᱚ ᱫᱚ ᱟᱫᱚ ᱪᱮᱫᱟᱜ ᱥᱮ ᱚᱲᱟᱜ ᱨᱮ ᱮᱸ ᱜᱚᱜᱚᱼᱵᱟᱵᱟ ᱜᱮ ᱟᱠᱤᱱ ᱮᱠᱞᱟ ᱠᱤᱱ ᱛᱟᱦᱮᱸᱱ ᱠᱟᱱ ᱦᱚᱸᱜ-ᱚ ᱚᱝᱠᱟ ᱜᱮ ᱫᱟᱫᱟ ᱠᱟᱢᱤ ᱦᱚᱸ ᱵᱟᱭᱨᱮ ᱥᱮᱫ ᱚᱝᱠᱟ ᱜᱮᱞᱮ ᱛᱟᱦᱮᱸᱱᱟ ᱥᱮ᱾ ᱟᱫᱚ ᱜᱚᱜᱚ-ᱵᱟᱵᱟ ᱟᱠᱤᱱ ᱚᱝᱠᱟ ᱫᱚ ᱥᱟᱦᱟᱱ ᱠᱚᱫᱚ ᱟᱞᱮ ᱫᱚ ᱵᱟᱝᱞᱮ ᱤᱭᱟᱹᱭ ᱜᱮᱭᱟ ᱛᱟᱦᱮᱸᱱ ᱨᱮᱦᱚᱸ ᱠᱟᱹᱴᱤᱡ ᱚᱝᱠᱟᱱᱟᱜ ᱡᱟᱦᱟᱸᱱᱟᱜ ᱚᱝᱠᱟᱱᱟᱜ ᱚᱱᱩᱥᱴᱷᱟᱱ ᱠᱚ ᱛᱟᱦᱮᱸᱱ ᱠᱷᱟᱱ, ᱥᱮ ᱡᱟᱦᱟᱸᱱᱟᱜ ᱚᱝᱠᱟᱱᱟᱜ ᱞᱟᱹ ᱴᱩ ᱧᱚᱜ ᱡᱟᱦᱟᱸᱱᱟᱜ ᱞᱮ ᱠᱚᱨᱟᱣ ᱦᱚᱪᱚᱭᱮᱜ-ᱟ ᱚᱲᱟᱜ ᱨᱮ, ᱚᱱᱟ ᱠᱷᱟᱹᱤᱨ ᱛᱮ ᱥᱟᱦᱟᱱ ᱛᱮᱫᱚ ᱟᱨ ᱚᱝᱠᱟ ᱟᱹᱠᱤᱱ ᱵᱟᱠᱷᱨᱟ ᱡᱚᱢ ᱤᱥᱤᱱ ᱠᱚᱫᱚ ᱜᱮᱥ ᱜᱮ᱾ ᱟᱫᱚ ᱨᱮᱜᱩᱞᱟᱞ ᱜᱮᱥ ᱜᱮ ᱥᱮ ᱠᱚᱭᱞᱟ ᱠᱚᱜᱮ ᱦᱮᱸ ᱥᱮ ᱾ ᱟᱫᱚ ᱟᱯᱮ ᱥᱮᱫ ᱫᱚ ᱦᱚᱸᱜᱼᱚᱭ ᱜᱮᱥ ᱠᱚᱫᱚ ᱵᱟᱯᱮ ᱦᱟᱛᱟᱣ ᱜᱮᱭᱟ ᱥᱚᱨᱠᱟᱨ ᱩᱱᱟᱹᱜ ᱱᱟᱯᱟᱭ ᱜᱮᱥ ᱮ ᱮᱢᱚᱜ ᱠᱟᱱᱟᱭ᱾ ᱟᱯᱮ ᱥᱮᱫ ᱫᱚ?
ᱟᱫᱚ, ᱜᱮᱥ ᱠᱚᱫᱚᱞᱮ ᱦᱟᱛᱟᱣ ᱜᱮ ᱜᱮᱥ ᱠᱚᱫᱚ ᱦᱮᱱᱟᱜ ᱫᱚ ᱦᱮᱱᱟᱜ ᱠᱟᱜ ᱜᱮᱭᱟ ᱚᱝᱠᱟ ᱞᱮᱠᱟ ᱫᱚ ᱵᱟᱴ ᱚᱝᱠᱟ ᱞᱮᱠᱟ ᱫᱚ ᱵᱟᱞᱮ ᱵᱮᱵᱚᱦᱟᱨ ᱜᱮ ᱦᱟᱸᱜ ᱜᱮᱥ ᱠᱚᱫᱚ ᱟᱫᱚ, ᱥᱟᱦᱟᱱ ᱠᱚ ᱠᱷᱟᱛᱤᱨ ᱛᱮᱜᱮ ᱟᱫᱚ ᱚᱱᱟ ᱜᱮᱥ ᱫᱚ ᱟᱞᱮ ᱫᱚᱞᱮ ᱰᱷᱤᱞᱟᱹᱣ ᱜᱤᱰᱤ ᱠᱟᱜ-ᱟ ᱾ ᱜᱮᱥ ᱠᱚᱛᱮ ᱫᱚ ᱵᱟᱞᱮ ᱪᱚᱸᱫᱟ ᱤᱥᱤᱱᱮᱫᱟ ᱚᱝᱠᱟ ᱞᱮᱠᱟ ᱫᱚ, ᱟᱫᱚ ᱡᱟᱦᱟᱸ ᱛᱤᱥ ᱨᱮ ᱡᱩᱫᱤ ᱮᱸ ᱚᱝᱠᱟ ᱥᱟᱦᱟᱱ ᱠᱚ ᱮᱠᱟᱞ ᱜᱮ ᱵᱟᱝ ᱛᱟᱦᱮᱸ ᱩᱛᱟᱹᱨᱚᱜᱼᱟ ᱮᱱᱠᱷᱟᱱ ᱫᱚ ᱚᱱᱟ ᱜᱮᱥ ᱠᱚᱫᱚᱞᱮ ᱪᱚᱸᱫᱟᱭ ᱤᱥᱤᱱ ᱪᱟᱞᱟᱣ ᱤᱥᱤᱱ ᱵᱟᱲᱟ ᱦᱩᱭᱩᱜ ᱜᱮᱭᱟ᱾ ᱩᱸ ᱦᱩᱸᱜ᱾
ᱟᱪᱪᱷᱟ ᱛᱚᱵᱮ ᱟᱹᱰᱤ ᱱᱟᱯᱟᱭ ᱫᱟᱫᱟ, ᱚ ᱦᱚᱸᱜᱼᱚᱭ ᱟᱯᱮ ᱫᱚ ᱥᱟᱦᱟᱱ ᱠᱚᱛᱮ ᱪᱮᱫᱟᱜ ᱥᱮ, ᱟᱞᱮ ᱫᱚ ᱥᱟᱦᱟᱱ ᱫᱚ ᱛᱤ ᱨᱮᱞᱮ ᱵᱮᱵᱚᱦᱟᱨᱟ ᱡᱩᱫᱤ ᱚᱱᱟ ᱯᱚᱨᱚᱵᱽ ᱯᱟᱞᱤ ᱠᱚᱨᱮ ᱥᱟᱦᱟᱱ ᱞᱮ ᱵᱮᱵᱚᱦᱟᱨ ᱛᱟᱦᱮᱸᱱᱟ, ᱮᱸ ᱯᱚᱨᱚᱵᱽ ᱯᱟᱞᱤ ᱡᱚᱠᱷᱚᱱ ᱡᱟᱹᱥᱛᱤ ᱜᱮ ᱯᱚᱨᱚᱵᱽ ᱯᱟᱞᱤ ᱦᱩᱭᱩᱜ ᱛᱟᱦᱮᱸᱱᱟ, ᱚᱱᱟ ᱠᱷᱟᱹᱛᱤᱨ ᱛᱮ ᱥᱟᱦᱟᱱ ᱠᱚᱞᱮ ᱵᱮᱵᱚᱦᱟᱨ ᱛᱟᱦᱮᱸᱱ ᱜᱮᱭᱟ ᱟᱨ ᱚᱝᱠᱟ ᱜᱮ ᱚᱱᱟ ᱯᱟᱛᱟᱲᱟ ᱯᱤᱴᱷᱟᱹ ᱠᱚ ᱞᱟᱹᱜᱤᱫ ᱥᱮ ᱡᱟᱦᱟᱸᱱᱟᱜ ᱚᱱᱴᱝᱠᱟᱱᱟᱜ ᱫᱷᱩᱲᱟᱹ ᱴᱷᱮᱠᱟᱣ ᱞᱟᱹᱜᱤᱫ, ᱚᱱᱟ ᱠᱚ ᱥᱟᱦᱟᱱ ᱫᱚᱞᱮ ᱵᱮᱵᱚᱦᱟᱨ ᱛᱟᱦᱮᱸᱱᱟ᱾ ᱟᱨ ᱟᱯᱮ ᱫᱚ ᱛᱚᱵᱮ ᱤᱭᱟᱹ, ᱥᱟᱦᱟᱱ ᱛᱮᱜᱮ ᱟᱹᱰᱤ ᱱᱟᱯᱟᱭ ᱟᱹᱰᱤ ᱪᱚᱨᱚᱠ ᱥᱟᱦᱟᱱ ᱠᱚᱛᱮ ᱯᱮ ᱫᱟᱠᱟ ᱩᱛᱩᱭᱟ, ᱟᱫᱚ ᱟᱞᱮ ᱫᱚ ᱠᱟᱹᱴᱤᱡ ᱚᱱᱟ ᱯᱚᱭᱥᱟ ᱠᱷᱚᱨᱪᱟ ᱫᱚ ᱠᱷᱚᱨᱪᱟᱜ ᱜᱮᱭᱟ ᱟᱫᱚ ᱠᱟᱹᱴᱤᱡ ᱮᱸ ᱚᱲᱟᱜ ᱨᱮ ᱠᱟᱹᱴᱤᱡ ᱚᱝᱠᱟ ᱵᱟᱨ ᱯᱮ ᱦᱚᱲ ᱠᱚ ᱛᱟᱦᱮᱸᱱ ᱠᱷᱟᱡ ᱫᱚ ᱮᱸ ᱠᱷᱚᱨᱪᱟ ᱜᱮ ᱦᱩᱭᱩᱜᱼᱟ, ᱚᱱᱟ ᱫᱚ ᱠᱟᱛᱷᱟ ᱵᱟᱝ ᱠᱟᱱᱟ ᱡᱮ ᱵᱟᱝ ᱠᱷᱚᱨᱪᱟ ᱦᱩᱭᱩᱜᱼᱟ ᱢᱮᱱᱛᱮ᱾ ᱠᱷᱚᱨᱪᱟ ᱜᱮ ᱦᱩᱭᱩᱜ ᱛᱟᱦᱮᱸᱱᱟ, ᱟᱨ ᱛᱚᱵᱮ ᱫᱟᱫᱟ ᱦᱚᱸᱜᱼᱚᱭ ᱟᱯᱮ ᱥᱮᱫ ᱫᱚ ᱮᱸ ᱡᱟᱦᱟᱸ ᱫᱚ ᱮᱸ ᱠᱚᱭᱞᱟ ᱡᱤᱱᱤᱥ ᱫᱚ ᱮᱠᱟᱞ ᱜᱮ ᱵᱟᱝ ᱧᱟᱢᱚᱜᱼᱟ?
ᱮ ᱵᱟᱝᱟ ᱵᱚᱠᱚᱧ ᱟᱞᱮ ᱥᱮᱱ ᱫᱚ ᱦᱟᱸᱜ ᱠᱚᱭᱞᱟ ᱫᱚ ᱮᱠᱟᱞ ᱜᱮ ᱵᱟᱹᱱᱩᱜ ᱩᱛᱟᱹᱨ ᱠᱟᱱᱟ ᱱᱚᱣᱟ ᱠᱚᱭᱞᱟ ᱨᱮ ᱫᱚ ᱦᱟᱸᱜ ᱟᱞᱮ ᱫᱚ ᱦᱟᱸᱜ, ᱮᱸ ᱠᱚᱭᱞᱟ ᱠᱚᱛᱮᱫ ᱫᱚ ᱦᱟᱸᱜ ᱵᱟᱞᱮ ᱪᱚᱸᱫᱟ ᱤᱥᱤᱱ ᱜᱮᱭᱟ, ᱟᱞᱮ ᱥᱮᱫ ᱫᱚ ᱠᱚᱭᱞᱟ ᱫᱚ ᱮᱠᱟᱞ ᱜᱮ ᱵᱟᱹᱱᱩᱜ ᱩᱛᱟᱹᱨ ᱠᱟᱜᱼᱟ ᱚᱠᱚᱭ ᱚᱲᱟᱜ ᱨᱮᱦᱚᱸ ᱠᱚᱭᱞᱟ ᱫᱚ ᱵᱟᱢ ᱧᱟᱢᱟ, ᱡᱚᱛᱚ ᱜᱮ ᱥᱟᱦᱟᱱ ᱠᱚ ᱠᱷᱟᱛᱤᱨ ᱛᱮᱜᱮ ᱥᱟᱦᱟᱱ ᱛᱮᱜᱮ ᱦᱟᱸᱜ ᱪᱚᱸᱫᱟ ᱤᱥᱤᱱ ᱠᱚᱫᱚ, ᱟᱨ ᱜᱮᱥ ᱠᱚᱦᱚᱸ ᱫᱚᱦᱚ ᱫᱚ ᱵᱷᱟᱜᱤ ᱜᱮᱭᱟ ᱱᱮᱛᱟᱨ ᱫᱚ ᱱᱚᱜᱼᱚᱭ ᱫᱟᱜ ᱡᱟᱹᱯᱩᱫ ᱠᱚᱨᱮ ᱟᱹᱰᱤ ᱜᱟᱱ ᱦᱟᱹᱨᱤᱭᱟ ᱱᱚᱜᱼᱚᱭ ᱪᱚ ᱵᱟᱭᱨᱮ ᱨᱮ ᱪᱩᱞᱦᱟᱹ ᱠᱚᱨᱮ ᱦᱚᱸ ᱵᱟᱢ ᱤᱥᱤᱱ ᱫᱟᱲᱮᱭᱟᱜᱼᱟ ᱦᱮᱸ ᱫᱟᱜ ᱡᱟᱹᱯᱩᱫ ᱠᱚᱨᱮ ᱜᱮᱥ ᱠᱚᱦᱚᱸ ᱫᱚᱦᱚ ᱫᱚ ᱫᱚᱦᱚ ᱦᱩᱭᱩᱜᱼᱟ ᱾ ᱯᱮᱨᱮᱡ ᱫᱚ ᱜᱮ ᱯᱮᱨᱮᱡ ᱠᱟᱜ ᱦᱩᱭᱩᱜᱼᱟ ᱫᱟᱜ ᱡᱟᱹᱯᱩᱫ ᱠᱚᱨᱮ ᱞᱟᱹᱜᱤᱫ ᱫᱚ ᱾
ᱦᱳᱭ ᱫᱟᱫᱟ ᱚᱱᱟ ᱢᱟ ᱟᱹᱰᱤ ᱱᱟᱯᱟᱭ ᱜᱮᱥ ᱢᱟ ᱞᱟᱹᱠᱛᱤ ᱠᱟᱱ ᱜᱮ ᱛᱚᱵᱮ ᱫᱟᱫᱟ ᱦᱚ ᱦᱚᱭ ᱱᱤᱭᱟᱹ ᱫᱟᱜ ᱡᱟᱹᱯᱩᱫ ᱨᱮ ᱟᱯᱮ ᱫᱚ ᱛᱟᱞᱮ ᱯᱤᱴᱷᱟᱹ ᱠᱚᱫᱚᱯᱮ ᱡᱚᱢ ᱜᱮᱭᱟ ᱥᱮ ᱵᱟᱝ ᱡᱩᱫᱤ ᱱᱮᱛᱟᱨ ᱫᱤᱱ ᱯᱤᱴᱷᱟᱹ ᱡᱟᱦᱟᱸ ᱫᱚ ᱛᱟᱞᱮ ᱠᱚ ᱧᱩᱨᱩᱜ ᱜᱮᱭᱟ ᱥᱮ ᱦᱮᱸ ᱥᱮ ᱚᱱᱟ ᱛᱟᱞᱮ ᱦᱟᱞᱟᱝ ᱠᱚ ᱛᱟᱞᱮ ᱯᱤᱴᱷᱟᱹ ᱫᱚᱯᱮ ᱡᱚᱢ ᱜᱮᱭᱟ ᱥᱮ ᱵᱟᱝ?
ᱦᱮᱸ ᱵᱚᱠᱚᱧ ᱟᱞᱮ ᱥᱮᱱ ᱦᱚᱸ ᱛᱟᱞᱮ ᱯᱤᱴᱷᱟᱹ ᱠᱚᱫᱚᱞᱮ ᱡᱚᱢ ᱜᱮᱭᱟ ᱡᱚᱢ ᱫᱚ ᱾ ᱦᱮᱸ ᱛᱟᱦᱞᱮ ᱯᱤᱴᱷ ᱦᱚᱸ ᱟᱹᱰᱤ ᱜᱟᱱ ᱥᱤᱵᱤᱞ ᱜᱮᱫᱚ ᱪᱤᱠᱟᱹ ᱞᱮᱠᱟᱨᱮ ᱵᱟᱢ ᱡᱚᱢᱟ ᱦᱮᱸ ᱾ ᱟᱫᱚ ᱦᱟᱸᱜ ᱚᱲᱟᱜ ᱨᱮᱱᱟᱜ ᱛᱟᱞᱮ ᱢᱟ ᱵᱟᱹᱱᱩᱜ ᱠᱟᱜ ᱛᱟᱞᱮᱭᱟ ᱟᱫᱚ ᱮᱸᱜ ᱟᱞᱮᱭᱟᱜ ᱟᱹᱛᱩ ᱨᱮᱜᱮ ᱟᱹᱰᱤᱜᱟᱱ ᱚᱲᱟᱜ ᱨᱮᱜᱮ ᱛᱟᱞᱮ ᱠᱚᱫᱚ ᱢᱮᱱᱟᱜ ᱠᱟᱜ ᱜᱮᱭᱟ ᱟᱨ ᱮᱢ ᱫᱚᱠᱚ ᱮᱢᱚᱜ ᱜᱮᱭᱟ ᱚᱱᱠᱟ ᱠᱤᱨᱤᱧ ᱟᱠᱷᱨᱤᱧ ᱠᱚᱦᱚᱸ ᱵᱟᱝ-ᱟ ᱾ ᱡᱚᱢ ᱞᱮᱠᱷᱟ ᱫᱚ ᱡᱷᱚᱛᱚ ᱜᱮᱠᱚ ᱮᱢᱚᱜ ᱜᱮᱭᱟ ᱟᱞᱮ ᱱᱚᱛᱮ ᱨᱮᱫᱚ ᱚᱠᱚᱭ ᱦᱚᱸ ᱵᱟᱝ-ᱟ ᱫᱚ ᱵᱟᱠᱚ ᱞᱟᱹᱭ ᱜᱮᱭᱟ ᱾ ᱦᱮᱸ ᱛᱟᱦᱞᱮ ᱯᱤᱴᱷᱟᱹ ᱡᱚᱢ ᱦᱚᱪᱚ ᱢᱮᱠᱷᱟᱱ ᱫᱚ ᱛᱟᱞᱮ ᱠᱚ ᱡᱩᱫᱤ ᱧᱩᱨᱩᱜ ᱠᱟᱱ ᱛᱟᱠᱚᱣᱟ ᱵᱤᱞᱤ ᱠᱟᱛᱮ ᱡᱟᱦᱟᱸᱭ ᱚᱲᱟᱜ ᱨᱮᱜᱮᱢ ᱪᱟᱞᱟᱣ ᱞᱮᱠᱷᱟᱱ ᱞᱟᱹᱭᱟ ᱠᱚ ᱛᱟᱞᱮ ᱮᱢᱚᱜ ᱜᱮᱭᱟ ᱠᱚ ᱠᱤᱨᱤᱧ ᱟᱹᱠᱷᱨᱤᱧ ᱠᱚ ᱫᱚ ᱵᱟᱝ ᱮ ᱮᱢᱱᱤ ᱜᱮ ᱡᱚᱢ ᱞᱮᱠᱷᱟ ᱜᱮ ᱟᱞᱮ ᱥᱮᱱ ᱫᱚ, ᱛᱟᱦᱚᱞᱮ ᱵᱚᱠᱚᱧ ᱟᱯᱮ ᱥᱮᱱ ᱫᱚ ᱛᱟᱦᱚᱞᱮ ᱛᱟᱞᱮ ᱯᱤᱴᱷᱟᱹ ᱠᱚᱫᱚ ᱯᱮ ᱡᱚᱢ ᱵᱟᱲᱟᱭ ᱜᱮᱭᱟ ᱥᱮ ᱵᱟᱝᱼᱟ ᱟᱨ ᱛᱟᱦᱚᱞᱮ ᱫᱟᱨᱮ ᱠᱚᱫᱚ ᱪᱮᱫᱞᱮᱠᱟ ᱞᱮᱠᱟ ᱢᱟᱲᱟᱝ ᱞᱮᱠᱟ ᱢᱮᱱᱟᱜ ᱜᱮᱭᱟ ᱥᱮ ᱱᱮᱛᱟᱨ ᱫᱚᱠᱚ ᱢᱟᱜ ᱪᱟᱵᱟ ᱠᱟᱜᱼᱟ?
ᱦᱳᱭ ᱫᱟᱫᱟ ᱟᱞᱮ ᱥᱮᱫ ᱱᱮᱛᱟᱨ ᱦᱚᱸ ᱛᱟᱞᱮ ᱫᱚ ᱟᱞᱮ ᱥᱮᱫ ᱫᱚ ᱡᱟᱹᱥᱛᱤ ᱜᱮ ᱛᱟᱞᱮ ᱫᱟᱨᱮ ᱠᱚ ᱡᱟᱹᱥᱛᱤ ᱜᱮ ᱢᱮᱱᱟᱜ ᱠᱟᱫᱟ ᱢᱤᱫ ᱠᱟᱛᱷᱟ ᱛᱮ ᱚᱱᱮ ᱡᱟᱹᱥᱛᱤ ᱵᱚᱞᱛᱮ ᱫᱚᱢᱮ ᱜᱮ ᱡᱟᱹᱥᱛᱤ ᱢᱮᱱᱟᱜ ᱠᱟᱫᱟ ᱛᱟᱞᱮ ᱫᱟᱨᱮ ᱠᱚᱫᱚ ᱟᱞᱮ ᱥᱮᱫ ᱫᱚ ᱛᱟᱞᱮ ᱫᱟᱨᱮ ᱟᱨ ᱠᱷᱤᱡᱩᱨ ᱫᱟᱨᱮ ᱫᱚ ᱡᱟᱹᱥᱛᱤ ᱜᱤ ᱢᱮᱱᱟᱜ ᱚᱱᱟ ᱠᱷᱟᱹᱛᱤᱨ ᱛᱮ ᱛᱟᱞᱮ ᱨᱮᱭᱟᱜ ᱜᱩᱲ ᱥᱮ ᱠᱷᱤᱡᱩᱨ ᱨᱮᱭᱟᱜ ᱜᱩᱲ ᱠᱚ ᱫᱚ ᱡᱚᱢ ᱫᱚ ᱚᱥᱩᱵᱤᱫᱟ ᱵᱟᱝ ᱦᱩᱭᱩᱜ ᱛᱟᱞᱮᱭᱟ ᱥᱩᱨ ᱨᱮ ᱜᱮᱞᱮ ᱧᱟᱢᱟ ᱮᱜ ᱜᱩᱲ ᱩᱱᱠᱩ ᱠᱚ ᱛᱮᱭᱟᱨ ᱛᱟᱦᱮᱸᱱ ᱜᱮᱭᱟ ᱠᱷᱟᱹᱴᱤᱡ ᱜᱩᱨ ᱠᱚᱫᱚ ᱟᱹᱰᱤ ᱞᱚᱜᱚᱱ ᱫᱷᱟᱨᱟ ᱛᱮᱞᱮ ᱧᱟᱢᱟ ᱛᱚ ᱟᱯᱮ ᱥᱮᱫ ᱫᱚ ᱱᱚᱜ ᱱᱚᱝᱠᱟ ᱛᱟᱞᱮ ᱫᱟᱨᱮ ᱥᱮ ᱠᱷᱤᱡᱩᱨ ᱫᱟᱨᱮ ᱠᱚᱫᱚ ᱧᱟᱢ ᱜᱮᱭᱟ ᱯᱮᱥ ᱥᱮ ᱵᱟᱝ ᱥᱩᱨ ᱨᱮ ᱠᱷᱤᱡᱩᱨ ᱜᱩᱲ ᱥᱮ ᱛᱟᱞᱮ ᱜᱩᱲ ᱚᱝᱠᱟᱱᱟᱜ ᱠᱷᱟᱹᱴᱤ ᱜᱩᱲ ᱠᱚᱫᱚ ᱯᱮ ᱧᱟᱢ ᱜᱮᱭᱟ ᱥᱮ ᱵᱟᱝᱟ?
ᱮᱸ ᱠᱷᱟᱹᱴᱤ ᱜᱩᱲ ᱫᱚ ᱦᱟᱸᱜ ᱟᱞᱮ ᱫᱚ ᱦᱟᱸᱜ ᱟᱹᱠᱜ ᱫᱚ ᱟᱞᱮ ᱱᱚᱛᱮ ᱨᱮ ᱫᱚᱢᱮ ᱠᱚ ᱪᱟᱥ ᱜᱮᱭᱟ ᱦᱮᱸ᱾ ᱟᱹᱠᱜ ᱠᱚᱫᱚ ᱫᱚᱢᱮ ᱞᱮ ᱪᱟᱥ ᱜᱮᱭᱟ ᱛᱚ ᱟᱫᱚ ᱚᱱᱟ ᱛᱮᱜᱮ ᱠᱷᱟᱹᱴᱤᱠ ᱜᱩᱲ ᱫᱚ ᱦᱟᱸᱜ ᱟᱞᱮ ᱫᱚᱞᱮ ᱧᱟᱢ ᱫᱚᱞᱮ ᱧᱟᱢᱮᱫ ᱜᱮᱭᱟ᱾ ᱟᱨ ᱛᱟᱞᱮ ᱠᱷᱤᱡᱩᱨ ᱨᱮᱱᱟᱜ ᱜᱩᱲ ᱠᱚᱫᱚ ᱦᱟᱸᱜ ᱵᱟᱝ ᱡᱚᱢ ᱵᱟᱲᱟᱭ ᱠᱟᱱᱟ ᱢᱮᱱᱠᱷᱟᱱ ᱛᱟᱞᱮ ᱫᱟᱨᱮ ᱠᱚᱫᱚ ᱟᱞᱮ ᱥᱮᱱ ᱦᱚᱸ ᱟᱹᱰᱤ ᱜᱟᱱ ᱜᱮ ᱦᱮᱸᱱᱟᱜ ᱠᱟᱫ ᱜᱮᱭᱟ᱾ ᱟᱨ ᱱᱚᱣᱟ ᱠᱷᱤᱡᱩᱨ ᱫᱟᱨᱮ ᱠᱚᱦᱚᱸ ᱫᱚᱢᱮ ᱜᱮ ᱢᱮᱱᱟᱜ ᱠᱟᱜ ᱟᱞᱮ ᱥᱮᱱ ᱫᱚ ᱚᱱᱟ ᱠᱷᱤᱡᱩᱨ ᱵᱤᱞᱤ ᱛᱤ ᱵᱤᱞᱤ ᱦᱮᱸ ᱱᱚᱣᱟ ᱠᱚᱫᱚ ᱟᱹᱰᱤ ᱜᱟᱱ ᱜᱮ ᱦᱮᱸᱱᱟᱜ ᱟᱠᱟᱫ ᱟᱨ ᱚᱱᱟ ᱠᱚᱫᱚᱞᱮ ᱡᱚᱢ ᱜᱮᱭᱟ ᱟᱞᱮ ᱥᱮᱱ ᱦᱚᱸ᱾
ᱟᱪᱪᱷᱟ ᱛᱚᱵᱮ ᱟᱹᱰᱤ ᱱᱟᱯᱟᱭ ᱦᱚᱸᱜᱼᱚᱭ ᱠᱷᱤᱡᱩᱨ ᱛᱚ ᱟᱯᱮ ᱫᱚ ᱦᱚᱸᱜᱼᱚᱭ ᱛᱟᱞᱮ ᱵᱤᱞᱤ ᱠᱚ ᱟᱹᱠᱷᱨᱤᱧ ᱯᱮ ᱪᱟᱞᱟᱜ ᱜᱮᱭᱟ ᱥᱮ ᱵᱟᱝ ᱠᱷᱤᱡᱩᱨ ᱵᱤᱞᱤ ᱠᱚ ᱛᱟᱞᱮ ᱵᱤᱞᱤ ᱠᱚ? ᱟᱞᱮᱥᱮᱫ ᱫᱚ ᱡᱟᱹᱥᱛᱤ ᱠᱟᱭᱛᱮ ᱧᱮᱞᱚᱜᱼᱟ ᱵᱟᱡᱟᱨ ᱠᱚᱥᱮᱫ ᱠᱷᱩᱤᱡᱩᱨ ᱵᱮᱞᱤ ᱛᱟᱞᱮ ᱵᱤᱞᱤ ᱠᱚ ᱟᱹᱷᱨᱤᱧ ᱞᱮ ᱪᱟᱞᱟᱜ ᱜᱮᱭᱟ ᱟᱯᱮ ᱫᱚ?
ᱮᱸᱜ ᱟᱞᱮ ᱥᱮᱱ ᱫᱚ ᱞᱟᱹᱭᱟ ᱠᱷᱤᱡᱩᱨ ᱵᱤᱞᱤ ᱛᱟᱞᱮ ᱵᱤᱞᱤ ᱟᱠᱷᱨᱤᱧ ᱠᱚᱫᱚ ᱵᱟᱞᱮ ᱪᱟᱞᱟᱜ ᱜᱮᱭᱟ ᱟᱞᱮ ᱱᱚᱛᱮ ᱫᱚ ᱚᱠᱟᱨᱮᱢ ᱟᱠᱷᱨᱤᱧᱟ᱾ ᱦᱮᱸ ᱜᱚᱴᱟ ᱥᱩᱨ ᱥᱩᱯᱩᱨ ᱠᱚᱨᱮᱜ ᱦᱮᱸ ᱜᱚᱴᱟ ᱜᱮ ᱚᱱᱟ ᱛᱟᱞᱮ ᱠᱚ ᱠᱷᱤᱡᱩᱨ ᱠᱚᱫᱚ ᱧᱟᱢᱚᱜ ᱜᱮᱭᱟ ᱚᱱᱠᱟ ᱞᱮᱠᱟ ᱫᱚ ᱠᱤᱨᱤᱧ ᱟᱠᱷᱨᱤᱧ ᱫᱚ ᱵᱟᱝ ᱦᱩᱭᱩᱜ ᱜᱮᱭᱟ᱾ ᱦᱮᱸ ᱚᱱᱟ ᱫᱚ ᱚᱲᱟᱜ ᱠᱚᱨᱮ ᱜᱮᱞᱮ ᱡᱚᱢ ᱠᱮᱭᱟ᱾ ᱟᱯᱟᱱ ᱟᱯᱤᱱ ᱠᱤᱨᱤᱧ ᱟᱹᱠᱷᱨᱤᱧ ᱫᱚ ᱚᱱᱠᱟ ᱞᱮᱠᱟ ᱫᱚ ᱵᱟᱝ ᱦᱩᱭᱩᱜ ᱜᱮᱭᱟ ᱟᱞᱮᱥᱮᱱ ᱦᱳᱭ ᱚᱱᱠᱟ ᱥᱟᱺᱜᱤᱧ ᱠᱚᱨᱮ ᱤᱫᱤ ᱞᱮᱠᱷᱟᱱ ᱫᱚ ᱦᱳᱭᱛᱳ ᱟᱜ ᱟᱠᱷᱨᱤᱧ ᱧᱚᱜ ᱠᱚᱜᱮᱭᱟ ᱟᱫᱚ ᱚᱠᱚᱭ ᱪᱟᱞᱟᱜ ᱠᱟᱱᱟ ᱟᱠᱷᱨᱤᱧ ᱠᱚᱦᱚᱸ᱾
ᱦᱳᱭ ᱫᱟᱫᱟ ᱚᱱᱟ ᱦᱚᱸ ᱴᱷᱤᱠ ᱠᱟᱛᱷᱟᱢ ᱞᱟᱹᱭ ᱠᱮᱫᱟᱜᱼᱟ᱾ ᱛᱚᱵᱮ ᱫᱟᱫᱟ ᱱᱚᱜᱼᱚᱭ ᱟᱯᱮ ᱥᱮᱫ ᱫᱚ ᱱᱚᱝᱼᱠᱟᱱ ᱫᱟᱜ ᱡᱟᱹᱯᱩᱫ ᱨᱮ ᱮ ᱡᱮ ᱞᱟᱹᱭᱟᱞᱮ ᱟᱞᱮ ᱥᱮᱫ ᱫᱚ ᱱᱚᱜᱼᱚᱭ ᱟᱲᱟᱜ ᱠᱚ ᱨᱮᱱᱟᱜ ᱮᱜᱸ ᱠᱤᱪᱷᱩ ᱯᱤᱴᱷᱟᱹ ᱦᱚᱠᱚᱞᱮ ᱛᱮᱭᱟᱨ ᱜᱮᱭᱟ ᱡᱩᱫᱤ ᱚᱱᱠᱟ ᱧᱮᱞᱚᱜᱼᱼ ᱵᱟᱠᱷᱟᱱ ᱟᱯ ᱥᱮᱫ ᱫᱚ ᱟᱲᱟᱜ ᱠᱚᱨᱮ ᱱᱟᱜ ᱯᱤᱴᱷᱟᱹ ᱫᱚᱯᱮ ᱛᱮᱭ ᱜᱮᱭᱟ ᱵᱟᱝ ᱡᱮᱢᱚᱱᱼᱼ ᱵᱤᱡᱽᱱᱤ ᱡᱟᱦᱟᱸ ᱫᱚ ᱯᱩᱨᱟᱹᱭ ᱠᱷᱲᱟ ᱨᱮᱭᱟᱜ ᱵᱜᱽᱱᱤ ᱠᱚ ᱞᱟᱹᱭᱟ ᱡᱟᱦᱟᱸ ᱫᱚ ᱵᱮᱸᱜᱟᱲ ᱠᱚ ᱨᱮᱱᱟᱜ ᱦᱚᱸ ᱦᱩᱭ ᱫᱟᱲᱮᱭᱟᱜ ᱜᱮᱭᱟ ᱛᱚ ᱯᱩᱨᱟᱹᱭ ᱠᱷᱲᱟ ᱠᱚ ᱨᱮᱱᱟᱜ ᱵᱜᱽᱱᱤ ᱥᱮᱼᱼ ᱯᱮᱸᱭᱟᱡᱽ ᱠᱚ ᱪᱷᱟᱠᱟᱣ ᱫᱟᱜ ᱡᱟᱹᱯᱩᱫ ᱨᱮ ᱡᱚᱢᱛᱮ ᱟᱹᱰᱤ ᱥᱤᱵᱤᱞᱟ ᱛᱚ ᱦᱚᱸᱝᱠᱟ ᱯᱮ ᱪᱷᱟᱠᱟᱣ ᱜᱮᱭᱟ ᱥᱮ ᱵᱟᱝ ᱟᱯᱮ ᱫᱚ?
ᱦᱚᱸ ᱵᱚᱠᱚᱧ ᱫᱟᱜ ᱡᱟᱹᱯᱩᱫ ᱠᱚᱨᱮ ᱟᱞᱮ ᱦᱚᱸᱞᱮ ᱪᱷᱟᱠᱟᱣ ᱜᱮᱭᱟ ᱚᱱᱠᱟ ᱞᱮᱠᱟ ᱫᱚ᱾ ᱟᱫᱚ ᱦᱟᱱᱟ ᱚᱱᱟ ᱯᱩᱨᱟᱹᱭ ᱠᱷᱟᱰᱟ ᱨᱮᱱᱟᱜ ᱡᱟᱦᱟᱸᱢ ᱞᱟᱹᱭ ᱠᱮᱫᱜᱼᱟ ᱦᱟᱱᱟ ᱵᱜᱽᱱᱤ ᱚᱱᱟ ᱠᱚᱫᱚ ᱦᱟᱸᱜ ᱯᱩᱨᱟᱹᱭ ᱠᱷᱟᱰᱟ ᱨᱮᱱᱟᱜ ᱫᱚ ᱦᱟᱸᱜ ᱤᱧᱫᱚ ᱵᱟᱹᱧ ᱡᱚᱢ ᱟᱠᱟᱟᱜᱼᱟ᱾ ᱢᱮᱱᱠᱷᱟᱱ ᱱᱚᱜᱼᱚᱭ ᱵᱮᱸᱜᱟᱲ ᱠᱚᱨᱮᱱᱟᱜ ᱯᱮᱸᱭᱟᱡᱽ ᱠᱚ ᱟᱛᱮᱫ ᱚᱱᱟ ᱠᱚᱦᱚᱸ ᱯᱤᱴᱷᱟᱹ ᱠᱚᱫᱚᱧ ᱡᱚᱢ ᱵᱟᱲᱟ ᱟᱠᱟᱫ ᱜᱮᱭᱟ᱾ ᱦᱮᱸ ᱢᱮᱱ ᱠᱷᱟᱱ ᱦᱟᱸᱜ ᱱᱟᱣᱟ ᱜᱤᱧ ᱟᱸᱡᱚᱢ ᱠᱮᱭᱟ ᱚᱱᱟ ᱯᱩᱨᱟᱹᱭ ᱨᱮᱱᱟᱜ ᱵᱮᱜᱩᱱᱤ ᱫᱚ ᱦᱟᱸᱜ᱾
ᱦᱳᱭ ᱫᱟᱫᱟ ᱚᱱᱟ ᱥᱟᱶᱛᱮ ᱡᱟᱦᱟᱸ ᱫᱚ ᱠᱚᱸᱰᱷᱟ ᱥᱮ ᱠᱚᱸᱰᱟ ᱨᱮᱭᱟᱜ ᱦᱚᱸ ᱠᱚ ᱛᱮᱭᱟᱨ ᱫᱚᱠᱚ ᱛᱮᱭᱟᱨ ᱜᱮᱭᱟ ᱛᱚᱵᱮ ᱡᱚᱢ ᱟᱠᱟᱢ ᱥᱮ ᱵᱟᱝ ᱠᱚᱰᱷᱟ ᱨᱮᱭᱟᱜ?
ᱩ ᱠᱚᱸᱦᱚᱰᱟ ᱨᱮᱱᱟᱜ ᱦᱚᱸ ᱵᱟᱝᱟ ᱵᱚᱠᱚᱧ ᱠᱚᱸᱦᱚᱰᱟ ᱨᱮᱱᱟᱜ ᱦᱚᱸ ᱵᱟᱹᱧ ᱡᱚᱢ ᱟᱠᱟᱫ ᱜᱮᱭᱟ᱾
ᱟᱪᱪᱷᱟ ᱛᱚᱵᱮ ᱫᱟᱫᱟ ᱚᱱᱟ ᱠᱚᱫᱚ ᱵᱟᱢ ᱡᱚᱢ ᱵᱟᱲᱟ ᱟᱠᱟᱫᱟᱼᱟ ᱦᱮᱸᱥᱮ ᱛᱚᱵᱮ ᱫᱟᱫᱟ ᱦᱚᱸᱜᱚᱭ ᱟᱨ ᱟᱨᱚᱤᱭᱟᱹ ᱡᱟᱦᱟᱸ ᱫᱚ ᱯᱤᱴᱷᱟᱹ ᱛᱮᱭᱟᱨ ᱜᱟᱱᱚᱜ ᱜᱮᱭᱟ ᱡᱮ ᱟᱹᱞᱩ ᱢᱮᱥᱟᱞ ᱠᱟᱛᱮᱫ ᱚᱱᱟᱨᱮ ᱠᱟᱭᱨᱟ ᱥᱟᱠᱟᱢ ᱠᱟᱹᱴᱤᱡ ᱢᱮᱥᱟ ᱠᱟᱛᱮᱜ ᱦᱚᱜᱼᱚᱭᱼᱼ ᱪᱚᱯ ᱴᱟᱭᱤᱯ ᱯᱤᱴᱷᱟᱹ ᱵᱮᱱᱟᱣ ᱜᱟᱱᱚᱜᱼᱟ ᱦᱮᱸ ᱥᱮ ᱛᱚ ᱚᱱᱠᱟ ᱱᱟᱜ ᱟᱯᱮ ᱫᱚᱯᱮ ᱡᱚᱢ ᱜᱮᱭᱟ ᱥᱮ ᱵᱟᱝ? ᱚᱱᱠᱟᱱᱟᱜ ᱵᱮᱱᱟᱣ ᱠᱟᱛᱮᱜ ᱠᱟᱭᱨᱟ ᱥᱟᱠᱟᱢ ᱥᱮᱼᱼ ᱦᱟᱠᱩ ᱨᱮᱭᱟᱜ ᱯᱤᱴᱷᱟᱹ ᱠᱚ ᱚᱱᱠᱟ ᱚᱲᱟᱜ ᱨᱮ ᱛᱮᱭᱟᱨ ᱠᱟᱛᱮᱫ ᱡᱚᱢ ᱥᱮ ᱡᱤᱞ ᱠᱚ ᱨᱮᱱᱟᱜ ᱚᱱᱠᱟᱼᱼ ᱯᱤᱴᱷᱟᱹ ᱡᱟᱦᱟᱸ ᱫᱚ ᱥᱩᱱᱩᱢ ᱨᱮ ᱪᱷᱟᱠᱟᱣ ᱠᱟᱛᱮᱫ ᱡᱚᱢ ᱜᱟᱱᱚᱜᱼᱟ ᱚᱱᱠᱟ ᱚᱠᱛᱚ ᱯᱮ ᱡᱚᱢ ᱜᱮᱭᱟ ᱥᱮ ᱵᱟᱝ?
ᱦᱮᱸ ᱦᱟᱹᱠᱩ ᱨᱮᱱᱟᱜ ᱡᱤᱞ ᱨᱮᱱᱟᱜ ᱫᱚ ᱚᱱᱠᱟ ᱠᱟᱛᱮ ᱡᱚᱢ ᱫᱚ ᱡᱚᱢ ᱵᱟᱲᱟ ᱦᱩᱭᱩᱜ ᱜᱮᱭᱟ ᱚᱲᱟᱜ ᱠᱚᱨᱮ ᱫᱚ᱾ ᱮᱱᱠ ᱷᱟᱱ ᱚᱱᱟ ᱠᱟᱭᱨᱟ ᱠᱚᱨᱮᱟᱸᱜ ᱡᱟᱦᱟᱸ ᱠᱚᱢ ᱞᱟᱹᱭ ᱠᱮᱜᱼᱟ ᱚᱱᱟ ᱠᱚᱫᱚ ᱦᱟᱸᱜ ᱩᱱᱟᱹᱜ ᱵᱟᱹᱧ ᱡᱚᱢ ᱵᱟᱲᱟ ᱟᱠᱟᱫᱼᱟ ᱟᱨᱼᱼ ᱵᱟᱝ ᱡᱚᱢ ᱵᱤᱰᱟᱹᱣ ᱦᱩᱭ ᱟᱠᱟᱱᱟ ᱚᱠᱟᱮ ᱞᱮᱠᱟ ᱵᱩᱡᱷᱟᱹᱜᱼᱟ ᱢᱮᱱ ᱛᱮ ᱦᱮᱸ ᱦᱟᱯᱮᱱ ᱡᱩᱫᱤ ᱧᱮᱞ ᱦᱩᱭᱩᱜ ᱠᱷᱟᱱ ᱫᱚ, ᱚ ᱛᱟᱭᱚᱢ ᱫᱟᱨᱟᱢ ᱚᱱᱝᱼᱠᱟ ᱡᱩᱫᱤᱼᱼ ᱡᱚᱢ ᱜᱟᱱᱚᱜ ᱠᱷᱟᱱ ᱫᱚ ᱡᱚᱢ ᱵᱤᱰᱟᱹᱣ ᱦᱩᱭᱩᱜᱼᱟ ᱚᱠᱟᱞᱮᱠᱟ ᱥᱤᱵᱤᱞᱟ ᱢᱮᱱᱛᱮ, ᱪᱟᱠᱷᱟ ᱵᱤᱲᱟᱹᱣ ᱦᱩᱭᱩᱜᱼᱟ᱾
ᱦᱩᱭ ᱫᱟᱫᱟ ᱚᱱᱟ ᱦᱚᱸ ᱡᱚᱢ ᱫᱚ ᱞᱟᱹᱠᱛᱤ ᱠᱟᱱ ᱜᱮᱭᱟ ᱪᱮᱫᱟᱜ ᱥᱮ ᱟᱵᱚ ᱫᱚᱼᱼ ᱦᱟᱸᱰᱮ ᱱᱟᱰᱮ ᱴᱚᱴᱷᱟ ᱠᱚᱨᱮᱱᱟᱜ ᱥᱟᱱᱟᱢ ᱡᱤᱱᱤᱥ ᱜᱮ ᱥᱟᱱᱟᱢᱼᱼ ᱡᱚᱢᱟᱜ ᱜᱮ ᱡᱚᱢ ᱞᱟᱹᱠᱛᱤ ᱠᱟᱱ ᱛᱟᱵᱚᱱᱟ ᱟᱵᱚ ᱫᱚᱼᱼ ᱚᱱᱠᱟᱜᱮ ᱡᱚᱢ ᱫᱚ ᱥᱟᱱᱟᱢᱟᱜ ᱜᱮ ᱞᱟᱹᱠᱛᱤ ᱠᱟᱱᱟ ᱦᱮᱸᱥᱮ ᱛᱚᱵᱮ ᱫᱟᱫᱟ ᱟᱯᱮ ᱥᱮᱫ ᱫᱚ ᱱᱚᱜᱼᱚᱭ
ᱮᱸ ᱱᱤᱭᱟᱹ ᱡᱟᱦᱟᱸ ᱫᱚ ᱦᱟᱹᱠᱩ ᱯᱤᱴᱷᱟᱹ ᱢᱤᱫ ᱪᱮᱱ ᱤᱧ ᱞᱟᱹᱭᱮᱫ ᱛᱟᱦᱮᱸᱱ ᱦᱟᱹᱠᱩ ᱯᱤᱴᱷᱟᱹ ᱟᱨ ᱨᱚᱠᱚᱡ ᱯᱤᱴᱷᱟᱹ ᱫᱚ ᱮᱠᱟᱞᱮᱯᱮ ᱡᱚᱢ ᱠᱟᱫᱟ ᱥᱮ?
ᱟ ᱦᱟᱹᱠᱩ ᱯᱤᱴᱷᱟᱹ ᱫᱚ ᱦᱦᱟᱸᱜ ᱵᱟᱠᱚ ᱥᱩᱱᱩᱢ ᱨᱮ ᱡᱟᱦᱟᱸ ᱯᱤᱴᱷᱟᱹᱢ ᱞᱟᱹᱭᱫᱟᱟ ᱚᱱᱟ ᱫᱚ ᱡᱚᱢ ᱫᱚ ᱡᱚᱢ ᱵᱟᱲᱟ ᱦᱩᱭ ᱠᱟᱱ ᱜᱮᱭᱟ᱾ ᱢᱮᱱ ᱠᱷᱟᱱ ᱱᱚᱜᱼᱚᱭᱼᱼ ᱡᱟᱦᱟᱸ ᱨᱚᱠᱚᱡ ᱯᱤᱴᱷᱟᱹᱢ ᱞᱟᱹᱭ ᱫᱟᱢ ᱦᱟᱸᱜ ᱨᱚᱠᱚᱡ ᱯᱤᱴᱷᱟᱹ ᱫᱚ ᱦᱟᱸᱜᱧ ᱮᱠᱟᱞ ᱜᱮᱮ ᱦᱟᱸᱜ ᱵᱟᱹᱧ ᱡᱚᱢ ᱟᱠᱟᱫᱼᱟ ᱟᱨᱼᱼ ᱨᱚᱠᱚᱡ ᱠᱚᱨᱮᱱᱟᱜ ᱫᱚ ᱱᱟᱦᱟᱜ ᱞᱮᱴᱚ ᱠᱚᱜᱮᱢ ᱡᱚᱢ ᱠᱟᱜᱼᱟ, ᱦᱟᱸᱜ ᱦᱮᱸ ᱟᱫᱚ ᱯᱤᱴᱷᱟᱹ ᱠᱚᱦᱚᱸ ᱞᱮᱴᱚ ᱫᱚ ᱟᱫᱚ ᱫᱚᱢᱮᱜᱮ ᱜᱮ ᱥᱤᱵᱤ ᱞᱤᱧᱟ ᱫᱚᱼᱼ ᱡᱟᱹᱥᱛᱤ ᱫᱚ ᱦᱟᱸᱜ ᱚᱱᱟ ᱞᱮᱴᱚ ᱠᱚᱜᱮᱧ ᱡᱚᱢ ᱜᱮᱭᱟ᱾ ᱯᱤᱴᱷᱟᱹ ᱠᱷᱚᱱ ᱫᱚ ᱵᱟᱹᱲᱛᱤ ᱞᱮᱴᱚ ᱜᱮ ᱡᱚᱢ ᱥᱟᱱᱟᱧ ᱜᱮᱭᱟ᱾ ᱚᱱᱟᱛᱮ ᱯᱤᱴᱷᱟᱹ ᱠᱚᱫᱚ ᱦᱟᱸᱜ ᱩᱱᱟᱹᱜ ᱴᱟᱜ ᱫᱚ ᱵᱟᱹᱧ ᱡᱚᱢ ᱟᱠᱟᱫ ᱜᱮᱭᱟ᱾
ᱟᱪᱪᱷᱟ ᱫᱟᱫᱟ ᱟᱹᱰᱤ ᱱᱟᱯᱟᱭ ᱦᱚᱜᱼᱚᱭ ᱟᱯᱮ ᱫᱚ ᱦᱚᱜᱼ ᱱᱚᱝᱠᱟ ᱯᱤᱴᱷᱟᱹ ᱞᱮᱴᱚ ᱠᱚᱦᱚᱸ ᱯᱮ ᱡᱚᱢ ᱜᱮᱭᱟ ᱦᱮᱸ ᱥᱮ ᱛᱚᱵᱮ ᱫᱟᱫᱟ ᱚᱱᱟ ᱥᱟᱶᱛᱮ ᱧᱮᱞᱚᱜᱼᱟ ᱡᱟᱹᱥᱛᱤ ᱠᱟᱭᱛᱮ ᱟᱵᱚ ᱥᱟᱱᱛᱟᱲ ᱡᱮ ᱯᱤᱴᱷᱟᱹ ᱠᱟ ᱠᱟᱛᱮᱫ ᱱᱚᱣᱟ ᱯᱟᱛᱲᱟ ᱯᱤᱴᱷᱟᱹ ᱡᱤᱞ ᱩᱛᱩ ᱨᱮᱭᱟᱜ ᱯᱟᱛᱲᱟ ᱯᱟᱹᱴᱷᱟᱹ ᱠᱚᱵᱚᱱ ᱡᱚᱢ ᱜᱮᱭᱟ ᱛᱚᱵᱮ ᱟᱯᱮ ᱫᱚ ᱚᱱᱠᱟᱮ ᱞᱮᱠᱟ ᱯᱟᱛᱲᱟ ᱯᱤᱴᱷᱟᱹ ᱯᱮ? ᱤᱥᱤᱱ ᱛᱟᱦᱮᱱᱟ, ᱟᱨ ᱟᱞᱮ ᱮᱴᱟᱜ ᱴᱚᱴᱷᱟ ᱟᱯᱮ ᱮᱴᱟᱜ ᱴᱚᱴᱷᱟ ᱦᱩᱭ ᱫᱟᱲᱮᱭᱟᱜᱼᱟ ᱞᱮᱠᱟᱱᱟᱜ ᱡᱤᱞ ᱠᱚᱵᱚᱱ ᱤᱥᱤᱱᱟ ᱛᱚ ᱟᱯᱮ ᱫᱚ ᱚᱠᱟ ᱞᱮᱠᱟ ᱯᱮ ᱤᱥᱤᱱᱟ?
ᱟ ᱵᱟᱠᱚᱧ ᱦᱟᱸᱜ ᱚᱱᱟ ᱠᱚᱫᱚ ᱦᱟᱸᱜ ᱵᱟᱵᱟ ᱛᱟᱠᱚ ᱦᱟᱸᱜ ᱜᱚ ᱜᱚ ᱛᱟᱠᱚ ᱜᱮᱠᱚ ᱤᱥᱤᱱ ᱵᱟᱲᱟᱭ ᱜᱮᱭᱟ ᱤᱧ ᱫᱚ ᱦᱟᱸᱜ ᱚᱱᱠᱟ ᱞᱮᱠᱟ ᱫᱚ ᱵᱟᱹᱧ ᱤᱱ ᱟᱠᱟᱫᱼᱟ᱾ ᱦᱮᱸᱱᱠᱷᱟᱱ ᱱᱟᱥᱮ ᱱᱟᱥᱮ ᱫᱚ ᱤᱱᱧ ᱵᱟᱭ ᱜᱮ ᱦᱟᱸᱜ ᱟ ᱩᱱᱟᱹᱜ ᱞᱮᱠᱟᱠᱷᱟᱱ ᱫᱚ ᱦᱟᱜ ᱞᱟᱹᱭ ᱫᱮᱭᱟᱢᱟ ᱥᱮ ᱵᱟᱹ ᱞᱟᱹᱭ ᱫᱟᱲᱮᱭᱟᱢᱟ ᱦᱟᱸᱜ, ᱦᱮᱸ ᱠᱤᱱᱛᱩ ᱟᱹᱰᱤ ᱥᱤᱵᱤᱞᱟ ᱦᱮᱸ ᱾ ᱟᱨ ᱱᱮᱛᱟᱨ ᱫᱚ ᱧᱮᱞ ᱦᱚᱸ ᱧᱮᱞᱚᱜ ᱠᱟᱱᱟ, ᱱᱚᱜᱼᱚᱭ ᱯᱟᱛᱟ ᱪᱷᱟᱛᱟ ᱠᱚᱨᱮᱜ ᱦᱚᱸ ᱟᱨ ᱡᱤᱞ ᱯᱤᱴᱷᱟᱹ ᱠᱚᱠᱚ ᱟᱠᱷᱨᱤᱧ ᱮᱫᱟ ᱾ ᱦᱮᱸ ᱚᱱᱟ ᱠᱚᱦᱚᱸ ᱧᱮᱞ ᱠᱟᱛᱮᱜ ᱟᱹᱰᱤ ᱵᱷᱟᱹᱜᱤ ᱵᱩᱡᱷᱟᱹᱜ ᱠᱟᱱᱟ ᱾ ᱡᱮ ᱵᱟᱝ ᱡᱟᱦᱟᱸᱭ ᱠᱚ ᱡᱤᱞ ᱯᱤᱴᱷᱟᱹ ᱠᱚ ᱵᱟᱠᱚ ᱡᱚᱢ ᱵᱟᱠᱚ ᱡᱚᱢ ᱟᱠᱟᱫᱟ ᱡᱟᱦᱟᱸᱭ ᱠᱚ᱾ ᱡᱤᱞ ᱯᱤᱴᱷᱟᱹ ᱠᱚ ᱚᱲᱟᱜ ᱠᱚᱨᱮᱜ ᱵᱟᱠᱚ ᱡᱚᱢ ᱫᱟᱲᱮᱭᱟᱜ ᱠᱟᱱᱟ ᱩᱱᱠᱩ ᱠᱚ ᱦᱟᱴ ᱯᱟᱛᱟ ᱠᱚᱨᱮᱫ, ᱦᱮᱸ ᱠᱤᱨᱤᱧ ᱠᱟᱛᱮ ᱠᱚ ᱡᱚᱢ ᱫᱟᱲᱮᱭᱟᱜ ᱠᱟᱱᱟ ᱾ ᱪᱟᱠᱷᱟ ᱫᱟᱲᱮᱭᱟᱜ ᱠᱟᱱᱟ ᱠᱚ ᱡᱮ ᱵᱟᱝᱟ ᱦᱮᱸ ᱡᱤᱞ ᱯᱤᱴᱷᱟᱹ ᱠᱚᱦᱚᱸ ᱯᱟᱛᱲᱟ ᱯᱤᱴᱷᱟᱹ ᱠᱚᱦᱚᱸ ᱚᱠᱟ ᱞᱮᱠᱟ ᱥᱤᱵᱤᱞᱟ ᱢᱮᱱᱛᱮ ᱾
ᱦᱩᱭ ᱫᱟ ᱱᱚᱜᱼᱚᱭ ᱦᱟᱴ ᱯᱟᱛᱟ ᱠᱚᱨᱮ ᱦᱚᱸ ᱧᱟᱢ ᱫᱚ ᱧᱟᱢᱚᱜ ᱠᱟᱱ ᱜᱮᱭᱟ ᱯᱤᱴᱷᱟᱹ ᱞᱟᱴᱷᱟ ᱠᱚ ᱦᱮᱸᱥᱮ ᱾ ᱛᱚᱵᱮ ᱛᱮᱫᱚ ᱱᱚᱜᱼᱚᱭ ᱡᱤᱞ ᱯᱤᱴᱷᱟᱹ ᱥᱮ ᱡᱟᱦᱟᱸ ᱥᱩᱱᱩᱢ ᱠᱚᱨᱮᱱᱟᱜ ᱪᱷᱟᱠᱟᱣ ᱯᱤᱴᱷᱟᱹ ᱟᱨᱚ ᱡᱟᱦᱟᱸ ᱫᱚ ᱡᱤᱞ ᱠᱚᱨᱮᱱᱟᱜ ᱦᱚᱸ ᱵᱟᱝ ᱜᱟᱱᱚᱜᱼᱟ, ᱡᱮᱢᱚᱱ ᱟᱨᱚ ᱟᱸᱫᱟ ᱯᱤᱴᱷᱟᱹ ᱢᱮᱱᱟᱜ ᱟᱠᱟᱫ ᱟ ᱟᱯᱮ ᱥᱮᱫ ᱫᱚ ᱟᱨᱚ ᱪᱮᱫ ᱪᱮᱫ ᱠᱚᱯᱮ ᱯᱤᱴᱷᱟᱹᱭ ᱜᱮᱭᱟ? ᱡᱮᱢᱚᱱ ᱟᱞᱮ ᱥᱮᱫ ᱜᱩᱲ ᱯᱤᱴᱷᱟᱹ ᱱᱟᱲᱠᱳᱞ ᱯᱤᱴᱷᱟᱹ ᱮᱸ ᱠᱷᱤᱡᱩᱨ ᱠᱚᱨᱮᱱᱟᱜ ᱦᱚᱸᱵᱚ ᱛᱮᱭᱟᱨ ᱫᱚᱠᱚ ᱛᱮᱭᱟᱨ ᱜᱮᱭᱟ ᱾ ᱠᱷᱤᱡᱩᱨ ᱜᱩᱲ ᱨᱮᱭᱟᱜ ᱥᱮ ᱛᱟᱞᱮ ᱜᱩᱲ ᱨᱮᱭᱟᱜ ᱯᱤᱴᱷᱟᱹ ᱠᱚ ᱛᱮᱭᱟᱨ ᱜᱮᱭᱟ ᱾ ᱚᱱᱟ ᱥᱟᱶᱛᱮ ᱦᱮᱢ ᱦᱮᱢ ᱠᱟᱹᱴᱤᱡ ᱯᱤᱴᱷᱟᱹ ᱠᱚᱠᱚ ᱛᱮᱭᱟᱨ ᱜᱮᱭᱟ ᱱᱟᱲᱠᱳ ᱟᱛᱮᱜ ᱡᱤᱞᱢᱤᱧ ᱟᱛᱮᱫ, ᱟᱨ ᱟᱯᱮ ᱥᱮᱫ ᱫᱚ ᱚᱱᱟ ᱠᱚ ᱯᱤᱴᱷᱟᱹ ᱠᱚᱫᱚᱠᱚ ᱛᱮᱭᱟᱨ ᱜᱮᱭᱟ ᱥᱮ ᱵᱟᱝ?
ᱟᱚ ᱟᱞᱮᱥᱮᱫ ᱦᱚᱸ ᱜᱩᱲ ᱯᱤᱴᱷᱟᱹ ᱠᱚᱫᱚᱞᱮ ᱵᱮᱱᱟᱣ ᱠᱮᱭᱟ ᱜᱩᱲ ᱯᱤᱴᱷᱟᱹ ᱠᱚ ᱦᱚᱚᱝ ᱫᱟᱜ ᱰᱩᱵᱩᱜ ᱠᱚ ᱾ ᱦᱮᱸ ᱯᱤᱴᱷᱟᱹ ᱠᱷᱚᱱ ᱫᱚ ᱟᱨᱦᱚᱸ ᱰᱩᱢᱵᱩᱜ ᱠᱟᱛᱷᱟᱧ ᱞᱟᱹᱭᱟᱫ ᱢᱮᱭᱟ ᱜᱚᱠᱚᱚᱧ ᱦᱮᱸ ᱯᱤᱴᱷᱮᱱ ᱠᱷᱚᱱ ᱫᱚ ᱟᱨᱦᱚᱸ ᱚᱱᱟ ᱦᱚᱞᱚᱝ ᱨᱮᱱᱟᱜ ᱰᱩᱢᱵᱩᱜ ᱫᱚ ᱥᱮ ᱟᱨᱦᱚᱸ ᱟᱹᱰᱤ ᱜᱟᱱ ᱜᱮ ᱥᱤᱵᱤᱞᱟ - ᱦᱮᱸ ᱦᱚᱲ ᱞᱚᱝ ᱨᱮᱱᱟᱜ ᱰᱩᱢᱵᱩᱜ, ᱛᱟᱯᱚᱨᱮ ᱦᱚᱲ ᱞᱚᱝ ᱨᱮᱱᱟᱜ ᱡᱩᱫᱤ ᱟᱨᱦᱚᱸ ᱜᱩᱰᱟ ᱟᱛᱮᱜ ᱡᱩᱫᱤ ᱯᱤᱴᱷᱟᱹ ᱫᱟᱲᱮᱜᱭᱟᱜ ᱮᱢᱚᱱ ᱦᱮᱸ ᱚᱱᱟ ᱦᱚᱸ ᱟᱹᱰᱤ ᱜᱟᱱ ᱥᱤᱵᱤᱞ ᱜᱮᱭᱟ, ᱵᱟᱹᱲᱛᱤ ᱫᱚ